ᱦᱮᱞᱳ᱾
ᱦᱩᱸ ᱡᱚᱦᱟᱨ ᱜᱮ᱾
ᱦᱳᱭ ᱡᱚᱦᱟᱨ ᱜᱮ, ᱤᱧᱟᱹᱜ ᱟᱢᱚᱢᱚᱜ ᱠᱟᱱᱟ ᱢᱚᱸᱡᱽ ᱛᱮ ᱨᱚᱲ?
ᱦᱳᱭ ᱟᱸᱡᱚᱢᱚᱜ ᱠᱟᱱᱟ᱾
ᱛᱟᱦᱚᱞᱮ ᱱᱟᱯᱟᱭ ᱦᱳᱭ ᱤᱧᱫᱚ ᱱᱟᱯᱟᱭᱮ ᱟᱢᱜᱮ ᱚᱠᱟ ᱞᱮᱠᱟ?
ᱤᱧ ᱦᱚᱸ ᱱᱟᱯᱟᱭ ᱜᱮ ᱟᱨ ᱟᱯᱮ ᱚᱲᱟᱜ ᱦᱚᱲ ᱫᱚ ᱱᱟᱯᱟᱭ ᱜᱮᱭᱟ ᱠᱚᱛᱚ?
ᱦᱮᱸ ᱚᱲᱟᱜ ᱦᱚᱲ ᱠᱚᱦᱚᱸ ᱠᱚ ᱱᱟᱯᱟᱭ ᱜᱮᱭᱟ᱾
ᱟᱪᱪᱷᱟ᱾
ᱫᱟᱠᱟ ᱠᱚᱯᱮ ᱡᱚᱢ ᱠᱮᱫᱟ ᱥᱮ ᱟᱣᱨᱤ?
ᱫᱟᱠᱟ ᱠᱚᱫᱚᱞᱮ ᱡᱚᱢ ᱟᱠᱟᱜ-ᱟ ᱞᱮ, ᱟᱨ ᱟᱯᱮ ᱫᱚ?
ᱟᱞᱮ ᱦᱚᱸ ᱡᱚᱢ ᱵᱟᱲᱟ ᱠᱟᱛᱮᱫ ᱜᱮ ᱱᱚᱜ-ᱚᱭ ᱡᱤᱨᱟᱹᱣ ᱵᱟᱲᱟ ᱠᱚ ᱦᱳᱭ ᱠᱟᱱᱟ᱾
ᱟᱪᱪᱷᱟ ᱦᱳᱭᱛᱚ ᱛᱤᱦᱤᱧ ᱮ ᱫᱟᱜ ᱞᱮᱜ-ᱟ ᱥᱮ ᱵᱟᱝ?
ᱫᱟᱜ ᱠᱮᱫ ᱜᱮᱭᱟᱭ ᱫᱟᱜ ᱫᱚ᱾
ᱟᱪᱪᱷᱟ ᱟᱞᱮ ᱥᱮᱫ ᱦᱚᱸ ᱫᱟᱜ ᱫᱟᱜ ᱠᱟᱭ ᱫᱟᱜ ᱫᱚ᱾
ᱚᱻ
ᱟᱪᱪᱷᱟ ᱛᱟᱦᱚᱞᱮ ᱛᱮᱦᱧ ᱫᱚ ᱪᱮᱫᱵᱟᱨ ᱛᱮ ᱞᱟᱝ ᱨᱚᱯᱚᱲᱟ? ᱦᱳᱭ᱾
ᱛᱮᱦᱮᱧ ᱫᱚ ᱟᱯᱮ ᱥᱮᱫ ᱢᱟᱜ ᱢᱚᱬᱮ ᱠᱚ ᱦᱩᱭᱩᱜ ᱜᱮᱭᱟ?
ᱢᱟᱜ ᱢᱚᱲᱮ ᱫᱚ ᱵᱟᱝ ᱦᱩᱭᱩᱜ ᱜᱮᱭᱟ ᱚᱱᱠᱟ ᱫᱚ᱾
ᱚᱻ
ᱵᱟᱦᱟ ᱦᱩᱭᱩᱜ ᱜᱮᱭᱟ ᱟᱞᱮ ᱫᱚ ᱢᱟᱜ ᱢᱚᱬᱮ ᱫᱚ ᱵᱟᱝᱞᱮ ᱢᱟᱜᱽ ᱢᱚᱬᱮᱜ ᱜᱮᱭᱟ᱾
ᱛᱟᱦᱚᱞᱮ ᱵᱟᱦᱟ ᱤᱫᱤ ᱠᱮᱛᱮᱜ ᱜᱮᱞᱟᱝ ᱨᱚᱯᱚᱲᱟ᱾
ᱟᱪᱪᱷᱟ ᱦᱳᱭ ᱢᱟ ᱛᱟᱦᱚᱞᱮ ᱠᱷᱟᱱ ᱫᱚ᱾
ᱵᱟ ᱵᱟᱦᱟ ᱦᱚᱸ ᱢᱤᱫᱴᱟᱝ ᱟᱵᱚᱣᱟᱜ ᱥᱚᱢᱟᱡ ᱨᱮᱱᱟᱜ ᱜᱮ ᱠᱟᱱᱟ ᱚᱱᱟ ᱱᱤᱭᱟᱹ ᱦᱚᱸ ᱨᱚᱯᱚᱲ ᱦᱚᱸ ᱱᱟᱯᱟᱭ ᱠᱟᱱ ᱜᱮᱭᱟ᱾
ᱦᱳᱭ ᱦᱳᱭ ᱢᱟ ᱛᱟᱦᱚᱞᱮ ᱠᱷᱟᱱ ᱮᱛᱚᱦᱚᱵ ᱛᱟᱞᱟᱝ ᱢᱮ᱾
ᱦᱳᱭ ᱟᱞᱮ ᱫᱚ ᱵᱟᱦᱟ ᱫᱚ ᱢᱟᱱᱮ ᱯᱷᱟᱹᱜᱩᱱ ᱵᱚᱸᱜᱟ ᱵᱟᱦᱟ ᱠᱚ ᱡᱟᱹᱥᱛᱤ ᱵᱟᱦᱟᱜ ᱛᱟᱦᱮᱱᱟ ᱚᱱᱟ ᱠᱷᱟᱹᱛᱤᱨ ᱟᱫᱚ ᱯᱷᱟᱹᱜᱩᱱ ᱵᱚᱸᱜᱟ ᱜᱮᱞᱮ ᱵᱟᱦᱟᱜ ᱛᱟᱦᱮᱱᱟ ᱟᱞᱮ ᱫᱚ᱾
ᱟᱪᱪᱷᱟ᱾
ᱟᱨ ᱵᱟᱦᱟ ᱫᱚ ᱯᱮ ᱢᱟᱦᱟᱟᱞᱮ ᱢᱟᱱᱮ ᱵᱟᱦᱟ ᱨᱮᱫᱚ ᱯᱮ ᱢᱟᱦᱟ ᱢᱮᱱᱟᱜ ᱟᱠᱟᱫᱟ᱾
ᱦᱳᱭ ᱦᱳᱭ᱾
ᱡᱮᱞᱮᱠᱟ ᱚᱱᱟ ᱩᱢ ᱢᱟᱦᱟ, ᱥᱟᱹᱨᱫᱤ ᱢᱟᱦᱟ ᱟᱨ ᱵᱟᱦᱟ ᱵᱟᱥᱠᱮ ᱢᱟᱦᱟ ᱚᱝᱠᱟ ᱟᱯᱮᱥᱮᱫ ᱫᱚ ᱚᱱᱠᱟ ᱜᱮᱠᱩ ᱢᱮᱛᱟᱜ-ᱟ, ᱥᱮ ᱟᱯᱮᱥᱮᱫ ᱫᱚ ᱡᱩᱫᱟᱹ ᱜᱮᱠᱚ ᱢᱮᱛᱟᱜ-ᱟ?
ᱵᱟᱝ, ᱚᱱᱟ ᱢᱩᱪᱟᱹᱫ ᱨᱮ ᱡᱟᱦᱟᱸᱟᱢ ᱞᱟᱹᱭ ᱠᱮᱫ ᱫᱚ ᱚᱱᱟ ᱫᱚ ᱡᱩᱫᱟᱹ ᱜᱮᱠᱚ ᱢᱮᱛᱟᱜ-ᱟ᱾ ᱟᱞᱮ ᱥᱮᱫ ᱫᱚ ᱤᱭᱟᱹ ᱤᱭᱟᱹ ᱪᱟᱹᱛ ᱵᱚᱸᱜᱟ ᱠᱚ ᱵᱟᱦᱟᱜ ᱜᱮᱭᱟ ᱠᱚ᱾
ᱚᱸᱻ᱾
ᱟᱨ ᱵᱟᱦᱟ ᱫᱚ ᱯᱮ ᱢᱟᱦᱟ ᱜᱮ ᱢᱟᱱᱟᱣ ᱦᱩᱭᱩᱜ ᱜᱮᱭᱟ, ᱡᱟᱦᱟᱸ ᱫᱚ ᱩᱢ ᱢᱟᱦᱟ᱾ ᱥᱟᱹᱨᱫᱤ ᱢᱟᱦᱟ ᱟᱨ ᱡᱟᱞᱮ ᱢᱟᱦᱟ ᱠᱚ ᱢᱮᱛᱟᱜ ᱜᱮᱭᱟ᱾
ᱚᱸᱻ᱾
ᱟᱪᱪᱷᱟ, ᱟᱨ ᱩᱢ ᱢᱟᱦᱟ ᱨᱮᱫᱚ ᱪᱮᱫ ᱠᱚᱯᱮ ᱪᱤᱠᱟᱹᱭ ᱜᱮᱭᱟ ᱛᱟᱦᱚᱞᱮ?
ᱩᱢ ᱢᱟᱦᱟ ᱦᱤᱞᱳᱜ ᱫᱚ ᱚᱱᱮ ᱵᱟᱦᱟ ᱨᱮᱫᱚ ᱥᱟᱱᱟᱢ ᱦᱚᱲ ᱠᱚᱜᱮ ᱠᱚ ᱪᱟᱞᱟᱜ ᱛᱟᱦᱮᱱᱟ ᱡᱟᱦᱮᱨ ᱨᱮ ᱮᱱ ᱦᱤᱞᱳᱜ ᱫᱚ ᱵᱚᱸᱜᱟ ᱦᱩᱭᱩᱜ ᱛᱟᱦᱮᱱᱟ᱾ ᱟᱨ ᱵᱟᱦᱟ ᱨᱮᱫᱚ ᱢᱟᱱᱮ ᱡᱚᱛᱚ ᱦᱚᱲ ᱠᱚ ᱪᱟᱞᱟᱜ ᱡᱮᱢᱚᱱ ᱮᱴᱟᱜ ᱵᱚᱸᱜᱟ ᱵᱳᱨᱩ ᱠᱚᱨᱮᱫ ᱫᱚ ᱚᱱᱠᱟ ᱠᱩᱲᱤ ᱜᱤᱫᱽᱨᱟᱹ ᱠᱚᱫᱚ ᱪᱟᱞᱟᱜ ᱵᱟᱠᱚ ᱧᱟᱢ ᱛᱟ ᱛᱟᱦᱮᱸᱱᱟ, ᱠᱤᱱᱛᱩ ᱵᱟᱦᱟ ᱨᱮᱫᱚ ᱥᱟᱱᱟᱢ ᱦᱚᱲ ᱠᱚᱜᱮ ᱢᱟᱱᱮ ᱠᱚ ᱪᱟᱞᱟᱜ ᱛᱟᱦᱮᱱᱟ ᱡᱟᱦᱮᱨ ᱛᱮ᱾ ᱥᱟᱱᱟᱢ ᱦᱚᱲ ᱞᱟᱹᱜᱤᱫ ᱜᱮ ᱚᱸᱰᱮ ᱥᱩᱲᱮ ᱠᱚ ᱤᱥᱤᱱ ᱦᱩᱭᱩᱜ ᱛᱟᱦᱮᱱᱟ ᱮᱱᱦᱤᱞᱳᱜ ᱫᱚ᱾ ᱟᱫᱚ ᱥᱟᱱᱟᱢ ᱦᱚᱲ ᱠᱚᱜᱮ ᱚᱱᱟᱛᱮ ᱠᱚᱲᱟ ᱜᱤᱫᱽᱨᱟᱹ ᱠᱚᱫᱚ ᱫᱷᱩᱛᱤ ᱠᱟᱛᱮᱫ ᱟᱨ ᱠᱩᱲᱤ ᱜᱤᱫᱽᱨᱟᱹ ᱠᱚᱫᱚ ᱥᱮ ᱜᱚᱜᱚ ᱦᱚᱲ ᱠᱚ ᱵᱟᱹᱦᱩ ᱛᱟᱠᱚ ᱫᱚ ᱩᱱᱠᱩ ᱫᱚ ᱥᱟᱹᱲᱤ ᱵᱟᱸᱫᱮ ᱠᱟᱛᱮᱫ ᱠᱚ ᱪᱟᱞᱟᱜ ᱛᱟᱦᱮᱱᱟ, ᱟᱨ ᱚᱸᱰᱮ ᱚᱱᱮ ᱮᱱᱮᱡ ᱦᱩᱭᱩᱜ ᱛᱟᱦᱮᱱᱟ, ᱵᱟᱦᱟ ᱮᱱᱮᱡ ᱟᱠᱚ ᱩᱱ ᱦᱤᱞᱳᱜ ᱫᱚ᱾
ᱟᱪᱪᱷᱟ᱾
ᱟᱨ ᱱᱟᱭᱠᱮ ᱵᱟᱵᱟ ᱩᱱᱤ ᱥᱟᱨᱡᱚᱢ ᱵᱟᱦᱟ ᱮᱢᱟ ᱠᱚᱣᱟ ᱡᱚᱛᱚ ᱦᱚᱲ ᱢᱮᱱᱟᱜ-ᱟ, ᱥᱟᱨᱡᱚᱢ ᱵᱟᱦᱟ ᱟᱨ ᱚᱱᱟ ᱛᱤᱞᱢᱤᱧ ᱥᱩᱱᱩᱢ ᱚᱸᱰᱮ᱾ ᱢᱟᱱᱮ ᱚᱸᱰᱮ ᱥᱟᱱᱟᱢ ᱦᱚᱲ ᱜᱮᱠᱚ ᱪᱟᱞᱟᱣᱮᱱ ᱜᱮ ᱡᱟᱦᱮᱨ ᱛᱮ ᱡᱟᱦᱮᱨ ᱪᱟᱞᱟᱣ ᱠᱟᱛᱮ ᱯᱚᱛᱷᱚᱢ ᱚᱸᱰᱮ ᱡᱟᱦᱮᱨ ᱛᱷᱟᱱ ᱵᱚᱸᱜᱟ ᱛᱷᱟᱱ ᱠᱚ ᱡᱟᱦᱟᱸ ᱠᱚ ᱢᱮᱱᱟᱜ ᱠᱟᱫᱟ᱾ ᱚᱱᱟ ᱠᱚᱨᱮ ᱠᱚ ᱡᱚᱦᱟᱨ ᱵᱟᱲᱟᱣᱟᱜ ᱜᱮ, ᱡᱚᱦᱟᱨ ᱠᱟᱛᱮᱫ ᱢᱟᱱᱮ ᱠᱮᱫ ᱜᱮ ᱡᱚᱢ ᱥᱟᱹᱛ ᱵᱟᱲᱟ ᱠᱟᱛᱮᱫ ᱡᱚᱠᱷᱚᱱ ᱦᱟᱸᱜ ᱢᱟᱱᱮ ᱚᱲᱟᱜ ᱦᱟᱜ ᱪᱟᱞᱟᱜ ᱦᱳᱭᱳᱜ-ᱟ᱾
ᱦᱳᱭ᱾
ᱠᱷᱚᱡ ᱟᱫᱚ ᱡᱚᱛᱚ ᱦᱚᱲᱟᱜ ᱡᱚᱛᱚ ᱦᱚᱲ ᱚᱱᱟ ᱤᱭᱟᱹᱭ ᱮᱢᱟᱜ ᱠᱚᱜᱮ ᱵᱟᱦᱟ᱾ ᱥᱟᱨᱡᱚᱢ ᱵᱟᱦᱟ᱾ ᱚᱱᱟ ᱥᱩᱜ ᱠᱚᱨᱮ ᱠᱚ ᱨᱮᱵᱮᱫ ᱠᱮᱫ ᱜᱮ ᱟᱨ ᱠᱟᱹᱴᱤᱡ ᱜᱤᱫᱽᱨᱟᱹ ᱠᱚᱫᱚ ᱞᱩᱛᱩᱨ ᱠᱚᱨᱮ ᱠᱚ ᱨᱮᱯᱮᱫ ᱠᱮᱫ ᱜᱮ᱾ ᱟᱫᱚ ᱱᱟᱭ ᱱᱟᱭᱠᱮ ᱦᱟᱲᱟᱢ ᱫᱟᱨᱟᱢ ᱠᱮᱛᱮᱜ ᱩᱱ ᱦᱤᱞᱳᱜ ᱫᱚ ᱢᱟᱱᱮ ᱮᱱᱮᱡ ᱮᱱᱮᱡ ᱛᱮᱜᱮ ᱠᱚ ᱪᱟᱞᱟᱜ-ᱟ ᱟᱛᱳ ᱥᱮᱫ, ᱚᱱᱠᱟᱜᱮ ᱮᱱᱮᱡ ᱮᱱᱮᱡ ᱛᱮᱠᱚ ᱪᱟᱞᱟᱜ-ᱟ᱾ ᱟᱨ ᱡᱚᱛᱚ ᱦᱚᱲᱟᱜ ᱫᱩᱣᱟᱹᱨ ᱫᱩᱣᱟᱹᱨ ᱮᱱᱦᱤᱞᱳ ᱫᱚ ᱱᱟᱭᱠᱮ ᱦᱟᱲᱟᱢ ᱟᱨ ᱩᱱᱤ ᱱᱟᱭ ᱠᱮ ᱦᱟᱲᱟᱢ ᱨᱮ ᱢᱤᱫᱴᱟᱝ ᱢᱟᱱᱮ ᱞᱚᱝᱛᱟᱭ ᱛᱟᱦᱮᱱᱟ ᱟᱞᱮ ᱴᱷᱮᱱ ᱫᱚ, ᱩᱱᱤ ᱢᱟᱱᱮ ᱩᱱᱠᱤᱱ ᱠᱟᱴᱟ ᱠᱚ ᱟᱵᱩᱜ ᱤᱫᱤᱠᱤᱱᱟ᱾
ᱟᱪᱪᱷᱟ, ᱩᱱᱤ ᱞᱚᱝᱛᱟᱣᱟᱜ ᱫᱚ ᱢᱟᱱᱮ ᱟᱞᱟᱫᱟ ᱢᱤᱫᱴᱟᱝ ᱯᱟᱨᱴᱤᱠᱩᱞᱟᱨ ᱧᱩᱛᱩᱢ ᱵᱟᱹᱱᱩᱜ ᱠᱟᱫ ᱛᱟᱭᱟ?
ᱚᱱᱠᱟ ᱧᱩᱛᱩᱢ ᱠᱚᱫᱚ ᱵᱟᱱᱩᱜ ᱠᱟᱫ ᱛᱟᱭᱟ ᱟᱞᱮᱥᱮᱫ ᱫᱚ ᱚᱱᱠᱟ ᱞᱚᱝᱛᱟ ᱜᱮᱠᱚ ᱢᱮᱛᱟᱭᱟ ᱟᱨ ᱩᱱᱤ ᱩᱱᱤ ᱫᱚ ᱢᱟᱱᱮ ᱮᱱ ᱦᱤᱞᱳᱜ ᱛᱮᱜ-ᱮ ᱩᱯᱟᱹᱥ ᱠᱟᱛᱮᱜ ᱮ ᱛᱟᱦᱮᱱᱟ᱾ ᱟᱨ ᱢᱟᱱᱮ ᱡᱟᱦᱟᱸᱭ ᱱᱟᱭᱠᱮ ᱵᱟᱵᱟ ᱩᱱᱤ ᱫᱚ ᱡᱮᱢᱚᱱ ᱤᱭᱟᱹ ᱤᱭᱟᱹ ᱚ ᱮᱱᱦᱤᱞᱳᱜ ᱫᱚ ᱚᱛ ᱠᱚᱨᱮ ᱜᱮ ᱜᱤᱛᱤᱡ ᱦᱳᱭᱳᱜ ᱛᱟᱭᱟ ᱚᱝᱠᱟ ᱡᱟᱦᱟᱱᱟᱜ ᱯᱟᱨᱠᱚᱢ ᱠᱚᱨᱮ ᱫᱚ ᱜᱤᱛᱤᱡ ᱵᱟᱭ ᱧᱟᱢᱟ, ᱟᱨ ᱟᱨ ᱩᱱᱤ ᱦᱚᱸ ᱚᱱᱠᱟᱜᱮ ᱮᱱᱦᱤᱞᱳᱜ ᱫᱚ ᱢᱟᱱᱮ ᱩᱱᱠᱩ ᱚᱲᱟᱜ ᱨᱮᱜᱮᱭ ᱡᱟᱹᱯᱤᱫᱟ ᱢᱟᱱᱮ ᱱᱟᱭᱠᱮ ᱦᱟᱲᱟᱢᱟᱜ ᱚᱲᱟᱜ ᱨᱮᱜᱮ᱾
ᱟᱨ ᱟᱞᱮ ᱥᱮᱫ ᱫᱚ ᱵᱟᱦᱟᱜ ᱞᱟᱦᱟ ᱨᱮᱫᱚ ᱢᱟᱱᱮ ᱡᱟᱦᱟᱸᱭ ᱟᱛᱳ ᱢᱚᱬᱮ ᱦᱚᱲ ᱠᱚ ᱛᱟᱦᱮᱱᱟ ᱥᱮ᱾
ᱦᱩᱸ ᱦᱩᱸ᱾
ᱟᱛᱳ ᱢᱚᱬᱮ ᱦᱚᱲ ᱫᱚ ᱢᱟᱱᱮ ᱵᱟᱦᱟᱜ ᱞᱟᱦᱟ ᱨᱮᱫᱚ ᱱᱟᱣᱟᱱ ᱡᱤᱱᱤᱥ ᱫᱚ ᱡᱚᱢ ᱵᱟᱠᱚ ᱧᱟᱢ ᱛᱟᱦᱮᱱᱟ ᱾ ᱡᱮᱞᱮᱠᱟ ᱚᱱᱮ ᱱᱤᱢ ᱠᱩ ᱩᱱ ᱡᱚᱠᱷᱟᱡ ᱟᱹᱰᱤ ᱡᱟᱹᱥᱛᱤ ᱥᱟᱠᱟᱢᱚᱜ ᱛᱟᱦᱮᱱ ᱜᱮᱭᱟ ᱾ ᱱᱤᱢ ᱥᱟᱠᱟᱢ ᱥᱮ ᱚᱱᱟ ᱢᱩᱱᱜᱟᱹ ᱥᱩᱴᱤ ᱦᱚᱸᱜᱝᱠᱟ ᱢᱟᱱᱮ ᱡᱟ ᱦᱟᱸ ᱜᱮ ᱱᱟᱣᱟ ᱤᱭᱟᱹ ᱠᱚᱜ-ᱟ ᱦᱳᱭ, ᱚᱱᱟ ᱠᱚᱫᱚ ᱩᱱᱠᱩ ᱫᱚ ᱡᱚᱢ ᱵᱟᱠᱚ ᱧᱟᱢᱟ ᱟᱨ ᱡᱟᱦᱟᱸᱭ ᱞᱚᱝᱛᱟᱜ-ᱟ ᱩᱱᱤ ᱦᱚᱸ ᱚᱱᱟ ᱠᱚᱫᱚ ᱡᱚᱢ ᱵᱟᱭ ᱧᱟᱢᱟ᱾ ᱚᱱᱠᱟ ᱟᱞᱮ ᱥᱮᱫ ᱫᱚ ᱱᱤᱭᱚᱢ ᱠᱟᱱᱩᱱ ᱠᱚ ᱢᱮᱱᱟᱜ ᱟᱠᱟᱫᱟ᱾
ᱟᱨ ᱩᱱᱤ ᱡᱟᱦᱟᱸᱭ ᱞᱚᱝᱛᱟᱜ-ᱟ ᱩᱱᱤ ᱫᱚ ᱢᱟᱱᱮ ᱟᱹᱛᱩ ᱦᱚᱲ ᱛᱮᱜᱮ ᱠᱚ ᱴᱷᱤᱠᱮᱭᱟ ᱥᱮ ᱩᱱᱤ ᱫᱚ ᱤᱪᱪᱷᱟᱹ ᱛᱮᱜᱮ ᱢᱟᱱᱮ ᱞᱚᱝᱛᱟᱜ-ᱟᱭ, ᱪᱮᱫ ᱠᱟ ᱚᱱᱟ ᱫᱚ?
ᱤᱪᱪᱷᱟᱹ ᱛᱮ ᱵᱚᱞᱛᱮ, ᱚᱱᱟ ᱫᱚ ᱢᱟᱱᱮ ᱡᱮ ᱦᱤᱞᱳᱜ ᱦᱟᱸᱜ ᱱᱮᱱᱰᱟᱭ ᱟᱠᱚ ᱡᱮ ᱢᱮᱱᱛᱮ ᱱᱤᱱᱟᱹᱜ ᱫᱤᱱ ᱨᱮ ᱵᱚᱱ ᱱᱮᱥ ᱫᱚᱵᱚᱱ ᱵᱟᱦᱟᱜ-ᱟ ᱾ ᱟᱫᱚ ᱤᱱ ᱦᱤᱞᱳᱜ ᱜᱮ ᱢᱟᱱᱮ ᱟᱛᱳ ᱠᱚᱨᱮᱱ ᱡᱟᱦᱟᱸᱭ ᱠᱚ ᱰᱟᱹᱝᱜᱩᱣᱟᱹ ᱠᱚᱲᱟ ᱜᱤᱫᱽᱨᱟᱹ ᱠᱚ ᱛᱟᱦᱮᱱᱟ ᱩᱱᱠᱩ ᱠᱚ ᱢᱚᱫᱽᱫᱷᱮ ᱜᱮ ᱟᱫᱚ ᱠᱚ ᱜᱚᱴᱟ ᱠᱮᱜ ᱜᱮ ᱡᱮ ᱢᱮᱱᱛᱮ ᱱᱤᱭᱟᱹ ᱵᱟᱨ ᱫᱚ ᱚᱠᱚᱭ ᱯᱮ ᱞᱚᱝᱛᱟᱜ ᱟᱭᱟ ᱾ ᱟᱫᱚ ᱟᱠᱚ ᱟᱠᱚ ᱛᱮᱜᱮ ᱡᱩᱫᱤ ᱠᱚ ᱢᱮᱱ ᱠᱮᱜ ᱠᱷᱟᱜ ᱵᱷᱟᱜᱤᱭᱟ, ᱵᱟᱠᱷᱟᱡ ᱫᱚ ᱱᱤᱡᱮ ᱛᱮᱜᱮ ᱟᱛᱳ ᱦᱚᱲ ᱜᱮ ᱠᱚ ᱵᱟᱹᱪᱷᱤᱠ‌ ᱠᱮᱫᱮ ᱜᱮ ᱡᱮ ᱢᱮᱱᱛᱮ ᱱᱤᱭᱟᱹ ᱵᱟᱨ ᱫᱚ ᱱᱩᱭ ᱵᱚᱱ ᱞᱚᱝᱛᱟᱭᱮᱭᱟ ᱥᱮ ᱩᱱᱤ ᱾ ᱚᱱᱠᱟ, ᱟᱨ ᱞᱚᱝᱛᱟ ᱫᱚ ᱢᱤᱫᱴᱟᱝ ᱞᱚᱝᱛᱟ ᱢᱟᱱᱮ ᱯᱮ ᱵᱚᱪᱷᱚᱨ ᱞᱚᱝᱛᱟᱭ ᱧᱟᱢᱟ᱾
ᱟᱪᱪᱷᱟ ᱢᱟᱱᱮ ᱟᱨ ᱞᱚᱝᱛᱟᱜ ᱜᱮ ᱞᱟᱜᱟᱣ ᱮᱭᱟ ᱥᱮ ᱩᱸ ᱱᱤᱭᱟᱹ ᱵᱚᱪᱷᱚᱨ ᱵᱟᱭ ᱱᱮᱣ ᱞᱚᱝᱛᱟᱜ-ᱟ? ᱯᱚᱨᱮᱨ ᱵᱚᱪᱷᱚᱨ ᱚᱱᱠᱟ ᱵᱟᱝ ᱜᱟᱱᱚᱜ-ᱟ?
ᱚᱱᱠᱟ ᱵᱚᱞᱛᱮ ᱫᱚ ᱢᱟᱱᱮ ᱯᱨᱚᱛᱤ ᱵᱚᱪᱷᱚᱨ ᱜᱮ ᱞᱚᱝᱛᱟ ᱫᱚ ᱞᱟᱜᱟᱜ ᱜᱮᱭᱟ, ᱡᱮ ᱢᱮᱱᱛᱮ ᱩᱱᱤ ᱵᱟᱭ ᱞᱚᱝᱛᱟᱜ-ᱟ ᱮᱴᱟᱜ ᱦᱚᱲ ᱞᱚᱝᱛᱟᱜ-ᱟ ᱚᱱᱟᱫᱚ ᱚᱱᱠᱟ ᱫᱚ ᱜᱟᱱᱚᱜ-ᱟ ᱾ ᱠᱤᱱᱛᱩ ᱢᱟᱱᱮ ᱯᱨᱚᱛᱤ ᱵᱚᱪᱷᱚᱨ ᱜᱮ ᱢᱤᱫᱴᱟᱝ ᱞᱚᱝᱛᱟ ᱫᱚ ᱞᱟᱜᱟᱜ ᱜᱮᱭᱟ ᱵᱟᱦᱟ ᱨᱮᱫᱚ᱾
ᱦᱳᱭ ᱦᱳᱭ᱾
ᱚᱱᱠᱟ᱾ ᱟᱯᱮ ᱥᱮᱫ ᱫᱚ ᱚᱱᱠᱟ ᱞᱚᱝᱛᱟ ᱠᱚᱫᱚ ᱠᱚ ᱛᱟᱦᱮᱱ ᱵᱟᱝ ᱵᱟᱦᱟ ᱨᱮ?
ᱛᱟᱦᱮᱸ ᱫᱚᱠᱚ ᱛᱟᱦᱮᱱ ᱜᱮᱭᱟ ᱠᱚ ᱾ ᱟᱫᱚ ᱠᱟᱹᱴᱤᱡ ᱟᱞᱟᱫᱟ ᱛᱚᱨᱚᱯ ᱛᱮ ᱦᱩᱭᱩᱜ ᱜᱮᱭᱟ ᱟᱞᱮ ᱥᱮᱫ ᱫᱚ᱾
ᱚ, ᱠᱟᱹᱴᱤᱡ ᱚᱱᱟᱜᱮ ᱞᱟᱹᱭ ᱞᱮᱠᱷᱟᱱ ᱱᱟᱯᱟᱭ ᱠᱚᱜ ᱜᱮᱭᱟ᱾
ᱦᱳᱭ ᱛᱟᱦᱞᱮ ᱢᱟᱧ ᱮᱦᱚᱵ ᱮᱫᱟ, ᱟᱞᱮᱥᱮᱫ ᱡᱟᱦᱟᱸ ᱢᱟᱱᱮ ᱩᱢ ᱢᱟᱦᱟ
ᱦᱳᱭ ᱾
ᱩᱢ ᱢᱟᱦᱟ ᱨᱮᱫᱚ ᱢᱟᱱᱮ ᱚᱱᱮ ᱛᱤᱠᱤ ᱥᱚᱵᱚᱜ ᱠᱚ ᱦᱩᱭᱩᱜ-ᱟ ᱟᱨ ᱮᱱᱦᱤᱞᱳᱜ ᱫᱚ ᱡᱟᱦᱮᱨ ᱫᱚ ᱵᱟᱝᱠᱚ ᱪᱟᱞᱟᱜ ᱜᱮᱭᱟ ᱾ ᱮᱱᱦᱤᱞᱳᱜ ᱫᱚ ᱤᱭᱟᱹ ᱠᱚ ᱪᱟᱞᱟᱜ-ᱟ, ᱱᱟᱭᱠᱮ ᱚᱲᱟᱜ ᱠᱚ ᱪᱟᱞᱟᱜ ᱜᱮᱭᱟ ᱟᱨ ᱢᱟᱸᱡᱟᱱ ᱵᱮᱲᱟ ᱢᱟᱱᱮ ᱟᱨ ᱱᱟᱭᱠᱮ ᱟᱲᱟᱜ ᱪᱟᱞᱟᱣ ᱠᱟᱛᱮᱜ ᱚᱱᱰᱮ ᱨᱩᱢ ᱰᱟᱠᱟᱣ ᱜᱮᱭᱟ ᱠᱚ᱾ ᱪᱮᱫ ᱠᱚᱞᱮ ᱪᱤᱠᱟᱹ ᱞᱮᱠᱷᱟᱡ ᱱᱟᱯᱟᱭᱚᱜ-ᱟ ᱵᱚᱞᱮ ᱚᱱᱟ ᱠᱚ ᱱᱤᱭᱮ ᱾ ᱟᱨ ᱵᱟᱵᱟ ᱦᱚᱲ ᱠᱚᱫᱚ ᱥᱮ ᱛᱟᱜ ᱵᱮᱲᱟ ᱫᱚ ᱮᱱ ᱦᱤᱞᱳᱜ ᱨᱮᱜᱮ ᱱᱟᱭᱠᱮ ᱠᱚ ᱫᱟᱵ ᱱᱟᱭᱠᱮ ᱚᱲᱟᱜ ᱡᱟᱦᱟᱸ ᱦᱟᱸᱰᱮ ᱯᱩᱡᱟᱹᱭᱟᱭ ᱢᱟᱱᱮ ᱡᱟᱦᱮᱨ ᱚᱲᱟᱜ ᱚᱱᱟ ᱠᱚ ᱫᱟᱵ ᱦᱚᱴᱚ ᱠᱟᱜ ᱜᱮᱭᱟ ᱾ ᱟᱨ ᱢᱟᱸᱡᱟᱱ ᱵᱮᱲᱟ ᱫᱚ ᱦᱟᱸᱰᱮ ᱠᱚ ᱪᱟᱞᱟᱜ-ᱟ ᱟᱨ ᱵᱚᱸᱜᱟ ᱵᱩᱨᱩ ᱠᱚ ᱦᱚᱦᱚ ᱟᱠᱚᱣᱟ ᱾ ᱟᱨ ᱚᱱᱟ ᱧᱮᱞ ᱟᱹᱜᱩᱭᱟᱠᱚ ᱢᱟᱱᱮ ᱪᱮᱜᱠᱟ ᱫᱟᱵᱽ ᱠᱚ ᱦᱩᱭ ᱟᱠᱟᱱ ᱛᱟᱠᱚᱣᱟ ᱥᱮ ᱵᱟᱝ, ᱚᱠᱟ ᱴᱷᱮᱡ ᱵᱷᱟᱜᱮ ᱦᱩᱭ ᱟᱠᱟᱱᱟ ᱚᱠᱟᱴᱷᱮᱡ ᱵᱟᱹᱲᱤᱡ᱾ ᱟᱨ ᱚᱱᱟ ᱦᱮᱡ ᱠᱟᱛᱮ ᱚᱱᱟ ᱵᱚᱸᱜᱟ ᱵᱩᱨᱩ ᱫᱚ ᱱᱟᱭᱠᱮ ᱚᱲᱟᱜ ᱨᱮᱠᱚ ᱞᱟᱹᱭ ᱥᱟᱰᱮᱭᱟ᱾
ᱚᱝ ᱾
ᱟᱨ ᱚᱱᱟ ᱫᱚ ᱮᱱ ᱦᱤᱞᱚᱜ ᱫᱚ ᱚᱱᱠᱟ ᱠᱟᱛᱮᱜ ᱜᱮ ᱛᱟᱵᱚᱜ-ᱟ, ᱵᱚᱸᱜᱟ ᱵᱩᱨᱩ ᱠᱚ ᱱᱤᱥᱩᱱ ᱠᱚᱣᱟ ᱟᱨ ᱡᱟᱨ ᱡᱮᱨ ᱚᱲᱟᱜ ᱠᱚ ᱪᱟᱞᱟᱜ-ᱟ᱾ ᱛᱟᱨᱯᱚᱨᱮᱨ ᱫᱤᱱ ᱡᱟᱦᱟᱸ ᱥᱟᱹᱨᱫᱤ ᱢᱟᱦᱟ ᱮᱱ ᱦᱤᱞᱳᱜ ᱫᱚ ᱫᱤᱥᱚᱢ ᱯᱮᱲᱟ ᱱᱮᱣᱛᱟ ᱟᱠᱟᱫ ᱠᱚ ᱡᱟᱦᱟᱸᱭ ᱩᱱᱠᱩ ᱫᱚ ᱟᱫᱚ ᱯᱩᱡᱟᱹ ᱮᱢ ᱞᱟᱹᱜᱤᱫ ᱠᱚ ᱦᱤᱡᱩᱜ ᱜᱮᱭᱟ ᱾ ᱟᱨ ᱟᱞᱮ ᱥᱮᱫ ᱫᱚ ᱚᱱᱠᱟ ᱠᱩᱲᱤ ᱜᱤᱫᱽᱨᱟᱹ ᱫᱚ ᱵᱟᱝᱠᱚ ᱪᱟᱞᱟᱜ ᱜᱮᱭᱟ ᱯᱩᱡᱟᱹ ᱮᱢ ᱫᱚ ᱾ ᱟᱨ ᱠᱤᱪᱷᱩ ᱠᱤᱪᱷᱩ ᱡᱟᱭᱜᱟ ᱨᱮᱫᱚ ᱡᱮᱢᱚᱱ ᱪᱩᱞᱦᱟᱹ ᱨᱮ ᱥᱮᱸᱜᱮᱞ ᱵᱟᱝᱠᱚ ᱫᱷᱚᱨᱟᱣᱟ, ᱠᱤᱱᱛᱩ ᱟᱞᱮ ᱥᱮᱫ ᱫᱚ ᱚᱱᱠᱟ ᱫᱚ ᱵᱟᱹᱱᱩᱜ ᱟᱠᱟᱜ-ᱟ ᱱᱤᱭᱚᱢ ᱫᱚ᱾ ᱢᱟᱱᱮ ᱥᱮᱛᱟᱜ ᱵᱮᱲᱟ ᱫᱚ ᱵᱟᱵᱟ ᱦᱚᱲ ᱜᱮ ᱠᱚ ᱪᱟᱞᱟᱜ ᱜᱮᱭᱟ ᱤᱭᱟᱹ ᱫᱚ ᱯᱩᱡᱟᱹ ᱮᱢ ᱫᱚ᱾
ᱦᱮᱸ᱾
ᱟᱨ ᱜᱚᱜᱚ ᱦᱚᱲ ᱫᱚ ᱟᱹᱭᱩᱵ ᱠᱚ ᱪᱟᱞᱟᱜ ᱜᱮᱭᱟ, ᱟᱨ ᱡᱟᱦᱟᱸᱭ ᱜᱚᱰᱮᱛ ᱵᱟᱵᱟᱭ ᱛᱟᱦᱮᱸᱱᱟ ᱩᱱᱤ ᱫᱚ ᱟᱛᱩ ᱨᱮᱱ ᱡᱟᱦᱟᱸᱭ ᱠᱟᱹᱴᱤᱡ ᱠᱟᱹᱴᱤᱡ ᱜᱤᱫᱽᱨᱟᱹ ᱠᱚ ᱛᱟᱦᱮᱱ ᱜᱮᱭᱟ ᱩᱱᱠᱩ ᱟᱛᱮᱫ ᱟᱛᱩ ᱨᱮᱱ ᱥᱤᱢ ᱠᱚᱭ ᱥᱟᱵ ᱤᱫᱤ ᱠᱚᱣᱟ ᱡᱟᱦᱮᱨ ᱛᱮ, ᱡᱟᱦᱟᱸᱭ ᱠᱚ ᱯᱩᱡᱟᱹ ᱥᱚᱲᱮ ᱠᱚ ᱢᱟᱱᱮ ᱡᱟᱦᱟᱸᱭ ᱠᱚ ᱵᱮᱱᱟᱣᱟ, ᱚᱱᱟ ᱩᱱᱠᱩ ᱥᱤᱢ ᱛᱮ ᱾
ᱦᱳᱭ ᱦᱳᱭ᱾
ᱦᱳᱭ ᱟᱨ ᱯᱩᱡᱟᱹ ᱠᱚ ᱦᱩᱭᱳᱜ ᱜᱮᱭᱟ ᱟᱨ ᱤᱱᱟᱹᱜ ᱛᱮᱜᱮ ᱢᱟᱸᱡᱟᱱᱚᱜ-ᱟ ᱛᱟᱯᱚᱨᱮ ᱟᱫᱚ ᱠᱩᱲᱤ ᱜᱤᱫᱽᱨᱟᱹ ᱠᱚ ᱪᱟᱞᱟᱜ ᱜᱮᱭᱟ ᱠᱚ ᱥᱟᱹᱛ ᱥᱟᱯᱷᱟᱲᱟᱣ ᱠᱟᱛᱮ, ᱟᱞᱮ ᱫᱚ ᱡᱟᱦᱮᱨ ᱫᱚ ᱢᱤᱫ ᱫᱷᱟᱣ ᱜᱮᱞᱮ ᱪᱟᱞᱟᱜ ᱜᱮᱭᱟ ᱠᱩᱲᱤ ᱜᱤᱫᱽᱨᱟᱹ ᱫᱚ᱾ ᱟᱪᱪᱷᱟ, ᱛᱟᱯᱚᱨᱮ ᱪᱟᱞᱟᱣ ᱠᱟᱛᱮᱜ ᱱᱟᱭᱠᱮ ᱵᱟᱵᱟ ᱚᱸᱰᱮ ᱵᱟᱦᱟ ᱠᱚᱭ ᱮᱢᱟᱣ ᱞᱮᱣᱟ ᱚᱱᱟᱞᱮ ᱟᱛᱟᱝᱟ ᱟᱨ ᱵᱟᱦᱟ ᱟᱛᱟᱝ ᱠᱟᱛᱮᱫ ᱵᱟᱦᱟ ᱥᱩᱨ ᱨᱮᱵᱮᱫ ᱠᱟᱛᱮᱫ ᱟᱭᱳ ᱦᱚᱲ ᱫᱚ ᱥᱩᱫᱽ ᱨᱮᱠᱚ ᱞᱮᱵᱮᱫᱟ ᱟᱨ ᱵᱟᱵᱟ ᱦᱚᱲ ᱫᱚ ᱞᱩᱛᱩᱨ ᱨᱮ ᱨᱮᱯᱮᱫ ᱠᱟᱛᱮᱫ ᱚᱱᱟ ᱡᱟᱦᱮᱨ ᱯᱨᱚᱥᱟᱫ ᱠᱚ ᱡᱚᱢᱟ᱾ ᱟᱨ ᱚᱸᱰᱮ ᱠᱚ ᱮᱱᱮᱡ ᱜᱮᱭᱟ᱾
ᱚᱻ
ᱟᱪᱪᱷᱟ ᱟᱨ ᱟᱯᱮ ᱥᱮᱫ ᱫᱚ ᱡᱟᱦᱟᱸᱭ ᱚᱱᱟ ᱱᱟᱭᱠᱮ ᱢᱟᱱᱮ ᱡᱟᱦᱟᱸ ᱵᱟᱦᱟᱭ ᱪᱟᱞ ᱠᱮᱫᱟ ᱚᱸᱰᱮ ᱫᱚ ᱱᱟᱭᱠᱮ ᱮᱨᱟ ᱫᱚ ᱛᱟᱦᱮᱱ ᱜᱮᱭᱭᱟ ᱥᱮ ᱵᱟᱝ?
ᱱᱟᱭᱠᱮ ᱮᱨᱟ ᱫᱚ ᱚᱸᱰᱮ ᱫᱚ ᱵᱟᱭ ᱛᱟᱦᱮᱱᱟ ᱢᱟᱱᱮ ᱡᱟᱦᱮᱨ ᱨᱮᱫᱚ ᱤᱭᱟᱹ ᱚᱸᱰᱮ ᱫᱚ ᱱᱟᱭᱠᱮ ᱦᱟᱲᱟᱢ ᱴᱷᱮᱡ ᱫᱚ ᱩᱱᱤ ᱞᱚᱝᱛᱟ ᱟᱨ ᱱᱟᱭᱠᱮ ᱦᱟᱲᱟᱢ ᱩᱱᱠᱤᱱ ᱜᱮᱠᱤᱱ ᱛᱟᱦᱮᱸᱱᱱᱟ᱾ ᱞᱚᱝᱛᱟ ᱫᱚ ᱩᱱᱤ ᱜᱚᱲᱚ ᱞᱟᱹᱜᱤᱫ ᱜᱮᱭ ᱛᱟᱦᱮᱱᱟ᱾ ᱦᱳᱭᱛᱚ ᱚᱱᱟ ᱵᱟᱦᱟ ᱥᱤᱫᱽ ᱠᱚᱠᱤᱱ ᱪᱟᱞᱟᱜ-ᱟ ᱮᱱ ᱦᱤᱞᱳᱜ ᱫᱚ ᱥᱮᱛᱟᱜ ᱨᱮ᱾ ᱵᱟᱦᱟ ᱵᱤᱨ ᱠᱷᱚᱡ ᱥᱤᱫᱽ ᱟᱹᱜᱩᱭ ᱦᱩᱭᱩᱜ ᱛᱟᱦᱮᱱᱟ᱾ ᱛᱟᱨᱯᱚᱨ ᱢᱟᱱᱮ ᱩᱱᱠᱤᱱ ᱮᱱᱦᱤᱞᱳ ᱫᱚ ᱢᱤᱫᱴᱟᱝ ᱥᱤᱢ ᱠᱤᱱ ᱧᱟᱢᱮ ᱢᱚᱱᱮ ᱠᱟᱜᱟᱢ ᱡᱟᱦᱟᱸᱭ ᱢᱟᱱᱮ ᱱᱟᱣᱟ ᱠᱚ ᱵᱟᱯᱞᱟ ᱠᱚᱜ-ᱟ ᱩᱱᱠᱩ ᱥᱤᱢ ᱠᱚ ᱮᱢᱚᱜ ᱛᱟᱦᱮᱱᱟ, ᱟᱫᱚ ᱚᱱᱟᱜ ᱜᱮ ᱢᱤᱫᱴᱟᱝ ᱥᱤᱢ ᱱᱟᱭᱠᱮ ᱦᱟᱲᱟᱢ ᱧᱟᱢᱮᱭᱟ ᱚᱱᱟᱜᱮ ᱩᱱᱠᱤᱱ ᱠᱤᱱ ᱥᱳᱲᱮᱭᱟ ᱢᱤᱫᱴᱟᱝ ᱪᱮᱞᱟᱝ ᱨᱮ᱾ ᱟᱫᱚ ᱚᱱᱟ ᱠᱚ ᱥᱳᱲᱮ ᱠᱚ ᱞᱟᱜᱤᱫ ᱛᱮ ᱚᱱᱟ ᱫᱟᱜ ᱡᱟᱦᱟ ᱟᱜᱩᱭ ᱦᱩᱭᱩᱜ-ᱟ ᱚᱱᱟ ᱫᱚ ᱜᱟᱹᱰᱭᱟᱹ ᱠᱷᱚᱡ ᱟᱹᱜᱩᱭ ᱦᱩᱭᱩᱜ ᱛᱟᱦᱮᱸᱱᱟ ᱴᱩᱢᱟᱹᱝ ᱛᱮ ᱵᱷᱩᱨᱟᱹ ᱠᱟᱛᱮ ᱜᱚᱜ ᱠᱟᱛᱮᱫ ᱾ ᱟᱫᱚ ᱚᱱᱟ ᱠᱚᱜᱮ ᱩᱱᱤᱭᱟᱜ ᱠᱟᱹᱢᱤ ᱫᱚ ᱞᱚᱝᱛᱟᱣᱟ ᱠᱟᱹᱢᱤ ᱫᱚ ᱚᱱᱟ ᱠᱚᱜᱮ ᱛᱟᱦᱮᱱ ᱛᱮ ᱫᱟᱜ ᱠᱚᱭ ᱟᱹᱜᱩᱭᱟ ᱾ ᱟᱨ ᱢᱟᱱᱮ ᱱᱟᱭᱠᱮ ᱦᱟᱲᱟᱢ ᱮ ᱜᱚᱲᱚ ᱵᱟᱲᱟᱭᱟ ᱚᱱᱟᱜᱮ᱾
ᱟᱪᱪᱷᱟ ᱢᱮᱱᱠᱷᱟᱱ ᱟᱞᱮ ᱥᱮᱫ ᱫᱚ ᱤᱭᱟᱹ ᱡᱟᱦᱟᱸ ᱱᱟᱭᱠᱮ ᱵᱟᱵᱟ ᱡᱟᱦᱟᱸ ᱤᱭᱟᱹ ᱵᱟᱦᱟᱭ ᱪᱟᱞ ᱟᱡᱚ ᱫᱚ ᱟᱹᱛᱳ ᱦᱚᱲ ᱠᱚ ᱫᱤᱥᱚᱢ ᱦᱚᱲ ᱠᱚ ᱚᱸᱰᱮ ᱚᱱᱟ ᱥᱟᱶᱛᱮ ᱩᱱᱤ ᱱᱟᱭᱠᱮ ᱟᱭᱳ ᱦᱚᱭ ᱛᱟᱦᱮᱱ ᱜᱮᱭᱟ ᱚᱸᱰᱮ᱾
ᱟᱨ ᱠᱩᱰᱟᱹᱢ ᱱᱟᱭᱠᱮ ᱵᱚᱞᱮ ᱦᱮᱱᱟᱜ ᱠᱚᱣᱟ ᱚᱱᱠᱟ ᱟᱯᱮ ᱥᱮᱫ ᱚᱱᱠᱟ ᱢᱚᱬᱮ ᱤᱭᱟᱹ ᱢᱮᱱᱟᱜ ᱠᱟᱜ ᱠᱚᱣᱟ?
ᱢᱮᱱᱟᱜ ᱟᱠᱟᱜ ᱠᱚᱜᱮ ᱜᱮᱭᱟ ᱠᱩᱰᱟᱹᱢ ᱱᱟᱭᱠᱮ ᱦᱚᱸ᱾
ᱟᱪᱪᱷᱟ ᱟᱨ ᱛᱟᱦᱚᱞᱮ ᱚᱸᱰᱮ ᱵᱟᱦᱟ ᱨᱮᱫᱚ ᱩᱱᱤ ᱫᱚ ᱚᱠᱟ ᱥᱮᱫ ᱨᱮᱭ ᱛᱟᱦᱮᱱ ᱜᱮᱭᱟ?
ᱵᱟᱦᱟ ᱨᱮᱫᱚ ᱠᱩᱰᱟᱹᱢ ᱱᱟᱭᱠᱮᱭᱟᱜ ᱠᱟᱹᱢᱤ ᱫᱚ ᱚᱱᱠᱟ ᱫᱚ ᱵᱟᱹᱧ ᱵᱟᱲᱟᱭᱟ ᱦᱮᱸ ᱠᱩᱰᱟᱹᱢ ᱱᱟᱭᱠᱮ ᱛᱟᱦᱮᱱ ᱛᱟᱦᱮᱸ ᱜᱮᱭᱟ ᱟᱨ ᱩᱱᱤ ᱦᱚᱸ ᱢᱤᱫᱴᱷᱮᱡ ᱡᱟᱦᱮᱨ ᱚᱸᱰᱮ ᱡᱟᱦᱮᱨ ᱨᱮᱜᱮ ᱢᱤᱫ ᱥᱮᱫᱽ ᱨᱮ ᱩᱱᱤ ᱦᱚᱭ ᱵᱚᱸᱜᱟ ᱠᱮᱫ ᱜᱮ ᱮᱱᱦᱤᱞᱳᱜ ᱫᱚ᱾ ᱟᱨ ᱟᱨ ᱚᱱᱠᱟ ᱵᱟᱦᱟ ᱮᱢ ᱠᱚ ᱥᱚᱢᱚᱭ ᱥᱮ ᱤᱭᱟᱹ ᱥᱚᱢᱚᱭ ᱩᱱ ᱡᱚᱠᱷᱟᱡ ᱫᱚ ᱩᱱᱤᱭᱟᱜ ᱠᱩᱰᱟᱹᱢ ᱱᱟᱠᱮᱭᱟᱜ ᱠᱟᱹᱢᱤ ᱫᱚ ᱚᱱᱠᱟ ᱵᱟᱲᱟᱭ ᱵᱟᱹᱱᱩᱜ-ᱟ᱾
ᱟᱪᱪᱷᱟ ᱟᱪᱪᱷᱟ ᱟᱞᱮ ᱥᱮᱫ ᱫᱚ ᱱᱚᱝᱠᱟ ᱦᱩᱭᱩᱜ ᱜᱮᱭᱟ ᱡᱮ ᱤᱭᱟᱹ ᱚᱱᱟ ᱡᱟᱦᱟᱸ ᱱᱟᱭᱠᱮ ᱵᱟᱵᱟ ᱱᱟᱭᱠᱮ ᱟᱭᱳ ᱵᱟᱦᱟ ᱠᱤᱱ ᱮᱢ ᱫᱚ
ᱦᱳᱭ,
ᱯᱟᱨᱴᱤᱠᱩᱞᱟᱨ ᱚᱲᱟᱜ ᱛᱟᱦᱮᱱᱟ ᱛᱚ ᱟᱨ ᱚᱱᱟ ᱚᱲᱟᱜ ᱨᱮᱭᱟᱜ ᱠᱩᱰᱟᱹᱢ, ᱥᱮᱫ ᱨᱮᱜᱮ ᱱᱮ ᱤᱭᱟᱹ ᱠᱩᱰᱟᱹᱢ ᱱᱟᱭᱠᱮ ᱫᱚ ᱚᱱᱛᱮ ᱨᱮᱜᱮ ᱯᱩᱡᱟᱹᱭᱟᱭ,
ᱚᱻ,
ᱮᱱᱮᱡ ᱵᱟᱲᱟ ᱠᱟᱛᱮᱫ ᱢᱟᱱᱮ ᱡᱚᱛᱚ ᱨᱟᱹᱥᱠᱟᱹ ᱠᱚ ᱦᱳᱭ ᱵᱟᱲᱟ ᱠᱟᱛᱮᱜ ᱟᱫᱚ ᱚᱸᱰᱮ ᱠᱷᱚᱱ ᱫᱚ ᱱᱟᱭᱠᱮ ᱵᱟᱵᱟ ᱚᱲᱟᱜ ᱞᱮ ᱤᱫᱤᱭᱮᱭᱟ ᱥᱳᱛᱳᱜ ᱠᱟᱛᱮ ᱟᱨ ᱚᱱᱟ ᱥᱟᱣᱛᱮ ᱡᱟᱦᱟᱸᱭ ᱩᱱᱤ ᱥᱟᱹᱜᱩᱱ ᱴᱷᱤᱞᱤ ᱮᱢ ᱩᱱᱤ ᱡᱟᱦᱟᱸ ᱞᱚᱝᱛᱟᱢ ᱞᱟᱹᱭ ᱠᱟᱱ ᱩᱱᱤ ᱫᱚ ᱟᱞᱮ ᱥᱮᱫ ᱫᱚ ᱥᱟᱹᱜᱩᱱ ᱴᱷᱤᱞᱤ ᱫᱤᱯᱤᱞᱤᱡ ᱠᱚ ᱢᱮᱛᱟᱭᱟ
ᱚᱻᱚ
ᱚᱱᱟ ᱥᱟᱹᱜᱩᱱ ᱴᱷᱟᱹᱞᱤ ᱟᱛᱮᱜ ᱩᱱᱤ ᱫᱚ ᱟᱫᱚ ᱚᱲᱟᱜ ᱟᱛᱩ ᱴᱚᱞᱟ ᱥᱮᱫ ᱵᱚᱞᱚᱜ ᱟᱞᱮ ᱟᱫᱚ ᱨᱟ. ᱥᱤ ᱟ ᱛᱚ ᱟᱫᱚ ᱱᱟᱭᱠᱮ ᱚᱲᱟᱜ ᱫᱚ ᱠᱟᱹᱴᱤᱡ ᱢᱩᱪᱟᱹᱫ ᱧᱚᱜ ᱨᱮᱜᱮ ᱢᱮᱱᱟᱜᱼᱟ ᱦᱟᱱᱟ ᱢᱩᱪᱟᱹᱫ ᱨᱮ, ᱛᱟᱦᱚᱞᱮ ᱟᱫᱚ ᱱᱚᱣᱟ ᱢᱩᱪᱟᱹᱫ ᱠᱷᱚᱱ ᱞᱮ ᱡᱟᱸᱜᱟ ᱠᱚᱞᱮ ᱟᱵᱩᱜ ᱤᱫᱤ ᱟᱨ ᱟᱠᱚ ᱢᱟᱱᱮ ᱚᱲᱟᱜ ᱦᱟᱹᱵᱤᱡ ᱞᱮ ᱥᱮᱴᱮᱨ ᱦᱚᱴᱚ ᱠᱟᱭᱟ
ᱚᱻ
ᱪᱷᱟ ᱡᱚᱠᱷᱚᱱ ᱡᱟᱸᱜᱟ ᱠᱚ ᱟᱹᱵᱩᱜ ᱠᱚ ᱜᱮᱭᱟ ᱛᱚᱠᱷᱚᱱ ᱫᱚ ᱢᱟᱱᱮ ᱱᱟᱭᱠᱮ ᱵᱟᱵᱟ-ᱟᱜ ᱛᱤ ᱨᱮᱫᱚ ᱪᱮᱫ ᱠᱚ ᱛᱟᱦᱮᱱ ᱜᱮᱭᱟ ᱚᱱᱟ ᱠᱟᱹᱴᱤᱡ ᱮᱢ ᱞᱟᱹᱭ ᱫᱟᱲᱮᱭᱟᱜᱼᱟ?
ᱱᱟᱭᱠᱮ ᱵᱟᱵᱟ-ᱟᱜ ᱛᱤ ᱨᱮᱫᱚ ᱩᱱ ᱡᱚᱠᱷᱟᱡ ᱫᱚ ᱛᱟᱦᱮᱱᱟ ᱢᱟᱱᱮ ᱦᱟᱴᱟᱜ ᱛᱟᱦᱮᱱ ᱛᱟᱭᱟ, ᱦᱟᱴᱟᱜ ᱦᱟᱴᱟᱜ ᱨᱮ ᱚᱱᱟ ᱡᱟᱦᱟᱸ ᱥᱟᱨᱡᱚᱢ ᱵᱟᱦᱟ, ᱛᱟᱨᱯᱚᱨ ᱚᱱᱮ ᱢᱤᱫᱴᱟᱝ ᱚᱱᱮ ᱪᱮᱫ ᱥᱩᱱᱩᱢ ᱪᱚᱭ ᱛᱟᱦᱮᱱᱟ ᱚᱸᱰᱮ ᱢᱤᱫᱴᱟᱝ ᱥᱩᱱᱩᱢ ᱥᱟᱨᱡᱚᱢ ᱵᱟᱦᱟ ᱟᱨ ᱚᱱᱟ ᱡᱟᱦᱟᱸ ᱠᱟᱹᱯᱤ ᱠᱟᱹᱯᱤ ᱛᱮ ᱡᱟᱦᱟᱸᱱᱟᱜ ᱚᱱᱮ ᱥᱤᱢ ᱠᱚᱭ ᱵᱚᱸᱜᱟ ᱠᱟᱠᱚ ᱦᱳᱭ ᱚᱱᱟ ᱠᱟᱹᱯᱤ
ᱦᱳᱭ ᱦᱳᱭ,
ᱱᱚᱣᱟ ᱠᱚᱜᱮ ᱢᱤᱫᱴᱟᱝ ᱛᱤ ᱞᱮᱸᱜᱟ ᱛᱤ ᱨᱮ ᱛᱟᱦᱮᱱ ᱛᱟᱭᱟ ᱡᱚᱡᱚᱢ ᱛᱤ ᱨᱮ ᱫᱚ ᱚᱱᱠᱟ ᱠᱷᱟᱹᱞᱤ ᱜᱮ, ᱟᱨ ᱟᱫᱚ ᱡᱚᱠᱷᱚᱱ ᱜᱮ ᱠᱟᱴᱟ ᱠᱚ ᱟᱵᱩᱜ ᱠᱮᱫᱮ ᱜᱮᱭᱟ ᱟᱫᱚ ᱟᱵᱩᱜ ᱠᱟᱛᱮᱫ ᱜᱚᱰ ᱡᱚᱦᱟᱨᱟᱜ ᱠᱚᱜᱮ ᱟᱨ ᱚᱱᱮ ᱥᱟᱨᱡᱚᱢ ᱵᱟᱦᱟᱭ ᱮᱢᱟᱜ ᱠᱚᱜᱮ
ᱟᱪᱪᱷᱟ ᱟᱪᱪᱷᱟ, ᱟᱨ ᱩᱱᱤ ᱡᱟᱦᱟᱸᱭ ᱞᱚᱝᱯᱟᱛᱤᱞᱤ ᱩᱱᱤ ᱫᱚ ᱢᱤᱫᱴᱮᱱ ᱴᱷᱤᱞᱤ ᱫᱚᱭ ᱫᱤᱯᱤᱞ ᱠᱟᱜᱼᱟ ᱥᱮ ᱵᱟᱝ ᱡᱟᱦᱟᱸ ᱫᱚ ᱥᱟᱹᱜᱩᱱ ᱴᱷᱤᱞᱤ ᱠᱚ ᱢᱮᱛᱟᱜ ᱫᱚ,
ᱫᱤᱯᱤᱞ ᱵᱚᱞᱛᱮ ᱫᱤᱯᱤᱞ ᱫᱚ ᱟᱞᱮᱥᱮᱫ ᱫᱚ ᱵᱟᱭ ᱫᱤᱯᱤᱞ ᱠᱟᱜᱼᱟ ᱩᱱᱤ ᱫᱚ ᱜᱚᱜ ᱠᱟᱜᱼᱟᱭ ᱢᱟᱱᱮ ᱫᱟᱹᱵᱤᱨᱮ ᱜᱚᱜ ᱠᱟᱜᱼ ᱟ ᱾ ᱟᱨ ᱢᱤᱫ ᱛᱤᱛᱮ ᱚᱱᱟ ᱤᱭᱟᱹ ᱦᱚᱭ ᱥᱟᱵ ᱠᱟᱛᱟᱭᱟ ᱴᱷᱤᱞᱤ ᱟᱨ ᱩᱱᱤ ᱦᱚᱸ ᱠᱟᱴᱟ ᱠᱚ ᱟᱵᱩᱜ ᱠᱤᱫᱮ ᱜᱮ ᱠᱟᱴᱟ ᱠᱚ ᱥᱩᱱᱩᱢ ᱠᱚᱠᱚ ᱚᱡᱚᱜ ᱠᱤᱫᱮ ᱟᱨ ᱩᱱᱤ ᱦᱚᱸ ᱟᱫᱚᱭ ᱡᱚᱦᱟᱨᱟᱜ ᱠᱚᱜᱮ, ᱟᱫᱚ ᱚᱱᱟ ᱴᱷᱤᱞᱤ ᱫᱚ ᱫᱚᱦᱚ ᱫᱚ ᱵᱟᱢ ᱧᱟᱢᱟ ᱢᱟᱱᱮ ᱜᱚᱜ ᱠᱟᱛᱮ ᱜᱮ ᱢᱟᱱᱮ ᱢᱤᱫ ᱛᱤ ᱛᱮᱜᱮ ᱟᱫᱚ ᱡᱚᱦᱟᱨ ᱦᱳᱭᱳᱜ ᱛᱟᱢᱟ ᱦᱳ
ᱟᱞᱮ ᱥᱮ ᱦᱚᱸ ᱚᱝᱠᱟ ᱜᱮ ᱡᱟᱸᱦᱟᱭ ᱱᱟᱭᱠᱮ ᱵᱟᱵᱟ ᱩᱱᱤ ᱫᱚ ᱦᱟᱴᱟᱜ ᱨᱮ ᱵᱟᱦᱟ ᱛᱟᱦᱮᱱ ᱛᱟᱭᱟ ᱟᱨ ᱡᱟᱦᱟᱸ ᱵᱚᱸᱜᱟ ᱡᱟᱦᱟᱸᱛᱮ ᱢᱟᱱᱮ ᱡᱟᱦᱟᱸ ᱥᱟᱯᱟᱵᱛᱮ ᱵᱚᱸᱜᱟᱭ ᱢᱟᱱᱮ ᱵᱚᱸᱜᱟ ᱟᱠᱟᱫ ᱫᱚ ᱦᱳᱭ ᱚᱱᱟ ᱥᱟᱯᱟᱵ ᱛᱟᱦᱮᱱ ᱛᱟᱭ ᱜᱮᱭᱟ ᱚᱱᱠᱟ ᱛᱮ ᱜᱚᱴᱟ ᱠᱩᱞᱦᱤ ᱠᱤᱱ ᱟᱥᱮᱱ ᱢᱟᱱᱮ ᱟᱥᱮᱱ ᱪᱟᱞᱟᱜᱼᱟ ᱠᱤᱱ ᱱᱟᱭᱠᱮ ᱵᱟᱵᱟ-ᱟᱜ ᱫᱚ ᱡᱚᱡᱚ ᱛᱤ ᱨᱮ ᱞᱚᱴᱟ ᱛᱟᱦᱮᱱ ᱛᱟᱭ ᱜᱮᱭᱟ ᱟᱞᱮ ᱥᱮᱫ